ᱥᱟᱹᱜᱩᱱ ᱥᱤᱸᱜᱟᱹᱲ᱾
ᱦᱳᱭ ᱥᱟᱹᱜᱩᱱ ᱥᱤᱸᱜᱟᱹᱲ᱾ ᱡᱚᱦᱟᱨ ᱜᱮ᱾
ᱦᱳᱭ ᱡᱚᱦᱟᱨ ᱜᱮ, ᱛᱚᱵᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ᱾ ᱟᱨ ᱚᱲᱟᱜ ᱠᱚᱨᱮ ᱫᱚ ᱱᱟᱯᱟᱭ ᱵᱮᱭᱟᱜ ᱱᱟᱯᱟᱭ ᱵᱟᱲᱟ ᱜᱮᱭᱟ ᱠᱚᱛᱚ?
ᱦᱳᱭ ᱤᱧ ᱦᱚᱸ ᱱᱟᱯᱟᱭ ᱜᱮ᱾ ᱟᱨ ᱚᱲᱟᱜ ᱨᱮ ᱡᱷᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱛᱚ ᱱᱤᱛ ᱫᱷᱟᱹᱵᱤᱡ ᱛᱮᱫᱚ᱾
ᱟᱪᱪᱷᱟ ᱟᱪᱪᱷᱟ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ᱾
ᱦᱳᱭ ᱛᱚᱵᱮ ᱟᱯᱮ ᱥᱮᱱᱟᱜ ᱦᱚᱭ ᱦᱤᱸᱥᱤᱫ ᱫᱚ ᱛᱤᱦᱤᱧ ᱫᱚ ᱚᱠᱟᱞᱮᱠᱟ?
ᱟᱪᱪᱷᱟ ᱟᱞᱮ ᱥᱮᱱᱟᱜ ᱦᱚᱭ ᱦᱤᱸᱥᱤᱫ ᱫᱚ ᱛᱤᱦᱤᱧ ᱫᱚ ᱫᱚᱢᱮᱭ ᱫᱟᱜ ᱠᱮᱜᱼᱟ ᱟᱞᱮᱥᱮᱫ ᱫᱚ ᱥᱮᱛᱟᱜ ᱠᱷᱚᱱᱟᱜ ᱜᱮ᱾ ᱟᱨ ᱟᱯᱮ ᱥᱮᱫ ᱫᱚ?
ᱟᱞᱮ ᱥᱮᱫ ᱢᱟ ᱛᱤᱦᱤᱧ ᱢᱟ ᱫᱚᱢᱮᱭ ᱥᱤᱛᱩᱝ ᱠᱮᱫ᱾
ᱟᱪᱪᱷᱟ᱾ ᱟᱪᱪᱷᱟ ᱟᱨ ᱛᱟᱦᱚᱞᱮ ᱢᱟᱲᱟᱝ ᱢᱟᱲᱟᱝ ᱫᱚᱭ ᱫᱟᱜ ᱵᱟᱲᱟᱣᱟᱫ ᱯᱮᱭᱟ ᱥᱮ ᱵᱟᱝ?
ᱢᱟᱲᱟᱝ-ᱮ ᱫᱟᱜ ᱠᱮᱜᱼᱟ ᱛᱚ ᱚᱱᱠᱟ ᱠᱟᱹᱢᱤ ᱨᱮ ᱞᱟᱜᱟᱜ ᱞᱮᱠᱟ ᱫᱚ ᱟᱨᱠᱤ ᱵᱟᱭ ᱫᱟᱜ ᱞᱮᱫᱟ᱾
ᱟᱪᱪᱷᱟ ᱟᱪᱪᱷᱟ᱾
ᱡᱟᱦᱟᱸ ᱫᱚ ᱠᱩ ᱞᱟᱹᱭ ᱚᱱᱟ ᱦᱟᱸᱬᱩ ᱵᱟᱯᱞᱟ ᱫᱟᱜ ᱞᱮᱠᱟᱭ ᱫᱟᱜ ᱵᱟᱲᱟᱠᱮᱜ-ᱟ᱾
ᱟᱪᱪᱷᱟ᱾ ᱦᱳᱭᱛᱚ ᱟᱫᱚ ᱦᱟᱸᱜ ᱵᱚᱸᱜᱟ ᱵᱩᱨᱩ ᱫᱟᱜ ᱪᱷᱤᱴᱠᱟᱹᱣ ᱞᱮᱠᱟᱭ ᱫᱟᱜ ᱵᱟᱲᱟᱣᱟᱜ ᱯᱮᱭᱟ ᱵᱟᱝ᱾
ᱦᱳᱭ ᱦᱳᱭ᱾
ᱟᱪᱪᱷᱟ ᱦᱮᱸ ᱛᱚ ᱟᱫᱚ ᱟᱞᱮᱥᱮᱫ ᱫᱚ ᱦᱟᱸᱜ ᱮ ᱥᱟᱶᱟᱭ ᱠᱟᱜ ᱜᱮᱭᱟ ᱱᱮᱥ ᱫᱚ ᱦᱟᱸᱜ᱾ ᱱᱟᱯᱟᱭ ᱜᱮᱭ ᱫᱟᱜ ᱵᱟᱲᱟᱣ ᱟᱠᱟᱜ-ᱟᱭ ᱪᱟᱥ ᱠᱟᱹᱢᱤ ᱠᱚᱦᱚᱸ ᱚᱱᱟᱛᱮ ᱮᱛᱚᱦᱚᱵ ᱠᱟᱱᱟ ᱦᱟᱸᱜ᱾
ᱚᱸᱻ
ᱟᱨ ᱛᱟᱦᱚᱞᱮ ᱟᱯᱮ ᱥᱮᱫ ᱫᱚ ᱦᱟᱸᱜ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱥᱮ ᱟᱹᱣᱨᱤ ᱯᱮ ᱮᱛᱚᱦᱚᱵᱟ?
ᱟᱞᱮ ᱥᱮᱫ ᱦᱚᱸ ᱟᱫᱚᱢ ᱦᱚᱲ ᱫᱚ ᱡᱟᱦᱟᱸᱭ ᱟᱨᱠᱤ ᱱᱟᱹᱭ ᱟᱲᱮ ᱠᱚᱨᱮᱜ ᱠᱷᱮᱛ ᱠᱚ ᱢᱮᱱᱟᱜ ᱛᱟᱠᱚᱣᱟ ᱩᱝᱠᱩ ᱫᱚ ᱦᱟᱸᱜ ᱪᱟᱥ ᱠᱚ ᱮᱦᱚᱵ ᱟᱠᱟᱱᱟ ᱟᱨ ᱡᱟᱦᱟᱸᱭ ᱠᱚᱣᱟᱜ ᱫᱚ ᱵᱟᱹᱫᱽ ᱠᱚᱨᱮᱜ ᱠᱷᱮᱛ ᱢᱮᱱᱟᱜ-ᱟ, ᱫᱟᱜ ᱵᱮᱜᱚᱨ ᱛᱮ ᱵᱟᱝᱠᱚ ᱪᱟᱥ ᱫᱟᱲᱮᱜ ᱠᱟᱱᱟ ᱟᱨ ᱡᱟᱦᱟᱸᱭ ᱠᱚᱣᱟᱜ ᱟᱸ ᱜᱟᱰᱟ ᱟᱲᱮ ᱥᱮ ᱱᱟᱹᱭ ᱟᱲᱮ ᱠᱚᱨᱮ ᱢᱮᱱᱟᱜ ᱟᱠᱟᱫ ᱫᱚ ᱩᱜᱠᱩ ᱫᱚ ᱦᱟᱸᱜ ᱢᱤᱥᱤᱱ ᱛᱮ ᱫᱟᱜ ᱨᱟᱠᱟᱵ ᱠᱟᱛᱮ ᱟᱨᱠᱤ ᱡᱟᱦᱟᱸ ᱞᱮᱠᱟ ᱠᱚ ᱪᱟᱥ ᱫᱟ᱾ ᱟᱨ ᱛᱚᱵᱮ ᱟᱯᱮ ᱫᱚ ᱥᱮᱨᱢᱟ ᱨᱮ ᱛᱤᱱ ᱵᱟᱨ ᱯᱮ ᱪᱟᱥ ᱜᱮᱭᱟ?
ᱟᱞᱮ ᱫᱚ ᱦᱟᱸᱜ ᱥᱮᱨᱢᱟ ᱨᱮᱫᱚ ᱢᱤᱫ ᱫᱷᱟᱣ ᱜᱮᱞᱮ ᱪᱟᱥ ᱜᱮᱭᱟ ᱦᱟᱸᱜ ᱟᱫᱚ ᱮᱸ ᱫᱷᱚᱨᱚᱱ ᱫᱚ ᱦᱟᱸᱜ ᱵᱟᱝᱞᱮ ᱪᱟᱥ ᱜᱮᱭᱟ ᱟᱫᱚ ᱥᱮᱨᱢᱟ ᱡᱟᱹᱲᱤ ᱟᱥ ᱛᱮᱜᱮ ᱛᱚᱞᱮ ᱪᱟᱥ ᱜᱮᱭᱟ᱾ ᱟᱫᱚ ᱚᱝᱠᱟ ᱦᱟᱸᱜ ᱥᱮᱞᱚ ᱥᱮ ᱜᱟᱰᱟ ᱥᱮ ᱚᱝᱠᱟ ᱢᱟᱨᱟᱝ ᱧᱚᱜ ᱯᱩᱠᱷᱨᱤ ᱠᱚ ᱦᱟᱸᱜ ᱵᱟᱹᱱᱩᱜ ᱟᱠᱟᱫ ᱛᱟᱞᱮᱭᱟ ᱦᱟᱸᱜ᱾
ᱟᱪᱪᱷᱟ ᱟᱞᱮ ᱥᱮᱫ ᱦᱚᱸ ᱥᱮᱨᱢᱟ ᱨᱮᱫᱚ ᱢᱤᱫ ᱫᱷᱟᱣ ᱜᱮᱞᱮ ᱪᱟᱥᱟ ᱡᱟᱦᱟᱸ ᱫᱚ ᱥᱮᱨᱢᱟ ᱫᱟᱜ ᱵᱷᱚᱨᱥᱟ ᱛᱮᱜᱮ ᱟᱨ
ᱟᱪᱪᱷᱟ᱾
ᱵᱟᱭ ᱫᱟᱜ ᱞᱮᱠᱟᱡ ᱫᱚ ᱦᱟᱸᱜ ᱦᱚᱸᱜ-ᱚᱭ ᱵᱟᱝᱞᱮ ᱪᱟᱥ ᱜᱮᱭᱟ ᱛᱚᱵᱮ᱾ ᱚᱱᱱᱟ ᱵᱚᱪᱷᱚᱨ ᱫᱚ ᱡᱚᱢ-ᱧᱩ ᱨᱮ ᱟᱹᱰᱤ ᱮᱴᱠᱮᱴᱚᱬᱮ ᱞᱮ ᱯᱟᱲᱟᱜ-ᱟ᱾
ᱟᱪᱪᱷᱟ ᱟᱫᱚ ᱛᱟᱦᱚᱞᱮ ᱥᱮᱞᱚ ᱠᱚᱫᱚ ᱵᱟᱹᱱᱩᱜ ᱟᱠᱟᱜ-ᱟ ᱦᱟᱸᱜ?
ᱟᱞᱮ ᱥᱮᱫ ᱫᱚ ᱚᱝᱠᱟ ᱥᱮᱞᱚ ᱠᱩ ᱥᱮ ᱠᱮᱱᱮᱞ ᱠᱚᱦᱚᱸ ᱚᱝᱠᱟ ᱵᱮᱵᱚᱥᱛᱟ ᱵᱟᱹᱱᱩᱜ-ᱟ᱾ ᱦᱚᱸᱜᱼᱚ ᱱᱤᱭᱟᱹ ᱛᱮᱜᱮ ᱦᱚᱸᱜ-ᱚ ᱱᱤᱭᱟᱹ ᱠᱟᱨᱚᱱ ᱛᱮᱜᱮ ᱟᱨᱠᱤ ᱦᱚᱸᱜ-ᱚᱱᱠᱟ ᱟᱨ᱾
ᱟᱪᱪᱷᱟ᱾ ᱦᱳᱭᱛᱳ ᱟᱨ ᱛᱟᱦᱚᱞᱮ ᱦᱟᱸᱜ ᱫᱷᱚᱨᱚᱱ ᱫᱚ ᱦᱟᱸᱜ ᱵᱟᱝᱯᱮ ᱪᱟᱥᱮᱜ-ᱟ ᱦᱟᱝ?
ᱦᱩᱸ ᱵᱟᱝ ᱵᱟᱝ᱾
ᱟᱪᱪᱷᱟ᱾ ᱟᱨ ᱛᱟᱦᱚᱞᱮ ᱦᱚᱸᱜ-ᱚᱭ ᱡᱮ ᱦᱩᱲᱩ ᱠᱚᱯᱮ ᱪᱟᱥᱮᱫ, ᱚᱱᱟ ᱵᱟᱫᱽ ᱠᱟᱛᱮᱜ ᱟᱨᱚ ᱚᱝᱠᱟᱱᱟᱜ ᱥᱚᱵᱽᱡᱤ ᱠᱚᱯᱮ ᱪᱟᱥ ᱜᱮᱭᱟ?
ᱦᱮᱸ ᱪᱟᱥ ᱜᱮᱭᱟᱞᱮ ᱛᱚ ᱱᱤᱛᱳᱜ ᱫᱚ ᱦᱟᱸᱜ ᱚᱝᱠᱟ ᱪᱟᱥ ᱫᱚ ᱚᱝᱠᱟ ᱵᱮᱸᱜᱟᱲ ᱢᱮᱱᱟᱜ ᱟᱠᱟᱫᱟ ᱚᱱᱟ ᱟᱞᱮ ᱥᱮᱫ ᱫᱚ ᱦᱟᱸᱜ ᱟᱵᱟᱨ ᱨᱟᱢ ᱡᱷᱤᱸᱜᱟᱹ, ᱠᱚᱨᱞᱟ ᱦᱚᱸᱜ-ᱚ ᱱᱤᱭᱟᱹ ᱠᱚ ᱦᱟᱸᱜ ᱠᱚ ᱪᱟᱥ ᱠᱟᱜ-ᱟ ᱱᱤᱛᱚᱜ ᱫᱚ ᱟᱞᱮ ᱥᱮᱫ ᱫᱚ ᱟᱨ ᱟᱯᱮ ᱥᱮᱫ ᱫᱚ?
ᱟᱞᱮ ᱥᱮᱫ ᱦᱚᱸ ᱚᱱᱟ ᱚᱱᱮ ᱵᱟᱲᱜᱮ ᱠᱚᱨᱮ ᱠᱚ ᱪᱟᱥ ᱟᱠᱟᱫ-ᱟ, ᱚᱱᱟ ᱚᱲᱟᱜ ᱡᱚᱢ ᱞᱮᱠᱟ ᱚᱱᱟ ᱟᱠ ᱟᱹᱠᱷᱨᱤᱧ ᱵᱟᱲᱟ ᱞᱟᱹᱜᱤᱫ ᱫᱚ ᱦᱟᱸᱜ ᱵᱟᱝᱠᱚ ᱪᱟᱥᱟ᱾ ᱟᱫᱚ ᱚᱱᱮ ᱚᱱᱟ ᱡᱟᱦᱟᱢ ᱞᱟᱹᱭ ᱠᱮᱫ ᱞᱮᱠᱟ ᱦᱩᱸ ᱵᱮᱸᱜᱟᱲ ᱠᱚ ᱡᱷᱤᱸᱜᱟᱹ ᱠᱚ ᱠᱟᱨᱞᱟ ᱠᱚ ᱵᱷᱮᱱᱰᱤ ᱠᱚ ᱚᱱᱟ ᱠᱚ ᱱᱤᱛᱚᱜ ᱫᱚ ᱦᱟᱸᱜ ᱠᱚ ᱪᱟᱥᱟ᱾ ᱠᱟᱜ-ᱟ᱾
ᱟᱪᱪᱷᱟ ᱟᱯᱮᱥᱮᱫ ᱫᱚ ᱡᱚᱱᱰᱨᱟ ᱫᱚᱠᱚ ᱪᱟᱥ-ᱟ ᱥᱮ ᱵᱟᱝ?
ᱵᱟᱝᱜᱮ ᱟᱫᱚ ᱡᱚᱱᱰᱨᱟ ᱫᱚ ᱡᱟᱦᱟᱸᱭ ᱠᱚᱣᱟᱜ ᱦᱟᱸᱜ ᱚᱝᱠᱟ ᱩᱸ ᱠᱷᱮᱛ ᱵᱟᱹᱫᱽ ᱠᱚ ᱦᱮᱱᱟᱜ ᱠᱟᱜ-ᱟ ᱦᱟᱸᱜ ᱚᱝᱠᱟ ᱵᱟᱹᱲᱛᱤ ᱵᱟᱹᱲᱛᱤᱭᱟᱜ ᱛᱟᱦᱚᱞᱮ ᱩᱝᱠᱩ ᱠᱚᱫᱚ ᱦᱟᱸᱜ ᱠᱚ ᱪᱟᱥ ᱜᱮᱭᱟ ᱟᱨ ᱡᱟᱦᱟᱸᱭ ᱠᱚ ᱚᱝᱠᱟ ᱵᱟᱹᱱᱩᱜ ᱟᱠᱟᱫ ᱛᱟᱠᱚᱣᱟ ᱟᱫᱚ ᱩᱝᱠᱩ ᱫᱚ ᱦᱟᱸᱜ ᱦᱩᱲᱩ ᱠᱚᱜᱮ ᱠᱚ ᱪᱟᱥ ᱜᱮᱭᱟ, ᱟᱫᱚ ᱚᱱᱟ ᱠᱚᱫᱚ ᱵᱟᱝᱠᱚ ᱪᱟᱥ ᱜᱮᱭᱟ ᱦᱟᱸᱜ᱾
ᱚᱸ᱾ ᱛᱚᱵᱮ ᱟᱞᱮ ᱥᱮᱫ ᱦᱚᱸ ᱡᱚᱱᱰᱨᱟ ᱫᱚ ᱦᱟᱸᱜ ᱠᱚ ᱪᱟᱥ ᱠᱟᱜ ᱜᱮᱭᱟ ᱛᱚ ᱡᱚᱛᱚ ᱚᱲᱟᱜ ᱦᱚᱲ ᱫᱚ ᱵᱟᱝᱠᱚ ᱪᱟᱥᱟ᱾ ᱡᱚᱛᱚ ᱚᱲᱟᱜ ᱨᱮᱱ ᱫᱚ ᱵᱚᱞᱮ ᱡᱚᱛᱚ ᱜᱷᱟᱨᱚᱸᱡᱽ ᱠᱷᱚᱡ ᱫᱚ᱾ ᱚᱝᱠᱟᱱ ᱢᱤᱫᱵᱟᱨ ᱜᱷᱟᱨᱚᱧᱡᱽ ᱠᱚᱜᱮ ᱠᱚ ᱪᱟᱥ ᱜᱮᱭᱟ᱾
ᱟᱪᱪᱷᱟ ᱛᱟᱦᱚᱞᱮ ᱟᱫᱚ ᱟᱯᱮ ᱫᱚ ᱦᱟᱸᱜ ᱚᱠᱟ ᱰᱤᱥᱴᱤᱠ ᱨᱮᱯᱮ ᱯᱟᱲᱟᱜ ᱠᱟᱱ ᱛᱮ?
ᱟᱞᱮ ᱫᱚ ᱦᱟᱸᱜ ᱱᱚᱛᱮ ᱮᱸ ᱡᱷᱟᱲᱠᱷᱚᱸᱰ ᱯᱚᱱᱚᱛᱞᱮ ᱯᱟᱲᱟᱜ ᱠᱟᱱᱟ᱾ ᱟᱨ ᱟᱯᱮ ᱠᱚᱫ ᱟᱯᱮ ᱫᱚ ᱪᱤᱞᱤᱠ ᱠᱚ ᱡᱤᱭᱟᱹᱞᱤ ᱠᱚᱯᱮ ᱟᱹᱥᱩᱞ ᱵᱟᱲᱟ ᱠᱚᱣᱟ ᱚᱲᱟᱜ ᱨᱮᱫᱚ? ᱯᱮ ᱟᱹᱥᱩᱞ ᱟᱠᱟᱫ ᱠᱚᱣᱟ ᱦᱳᱭ᱾
ᱟᱪᱷᱟ ᱟᱞᱮ ᱫᱚ ᱦᱟᱸᱜ᱾ ᱚᱱᱠᱟ ᱚᱱᱮ ᱟᱹᱥᱩᱞ ᱠᱚᱣᱟᱞᱮ ᱩᱱᱠᱩ ᱡᱟᱦᱟᱸ ᱧᱩᱛᱩᱢᱟᱱ ᱡᱤᱭᱟᱹᱞᱤ ᱠᱚᱫᱚ ᱦᱟᱸᱟᱜ᱾ ᱰᱟᱝᱨᱤ, ᱢᱮᱨᱚᱢ, ᱵᱷᱮᱲᱟ᱾ ᱮ ᱥᱩᱠᱨᱤ ᱟᱨ ᱠᱟᱲᱟᱟ ᱩᱱᱠᱩ ᱜᱮᱠᱚ ᱟᱹᱥᱩᱞ ᱠᱚᱣᱟ ᱟᱨ᱾ ᱚᱱᱠᱟ ᱡᱟᱦᱟᱸᱭ ᱵᱤᱨ ᱡᱤᱵ ᱡᱤᱭᱟᱹᱞᱤ ᱢᱮᱱᱟᱜ ᱟᱠᱟᱫ ᱠᱚ ᱩᱱᱠᱩ ᱠᱚᱫᱚ ᱦᱟᱸᱜ᱾ ᱪᱮᱬᱮ ᱪᱩᱯᱲᱤ ᱧᱩᱛᱩᱢ ᱛᱮᱫᱚ ᱩᱱᱠᱩ ᱴᱤᱭᱟ ᱯᱟᱠᱷᱤ ᱟᱨ᱾ ᱩᱱᱠᱩ ᱦᱟᱸᱜ ᱩᱱᱠᱩ ᱪᱤᱞᱤ ᱠᱚ ᱢᱮᱛᱟ ᱠᱚᱣᱟ ᱦᱜ ᱥᱟᱞᱤᱠ ᱪᱮᱬᱮ ᱟᱨ ᱩᱱᱠᱩ ᱡᱟᱦᱟᱸᱭ ᱫᱚ᱾ ᱯᱮᱪᱟ ᱩᱱᱠᱩ ᱟᱨ ᱠᱩᱞᱟᱹᱭ ᱠᱚᱞᱮ ᱟᱹᱥᱩᱞ ᱵᱟᱲᱟ ᱜᱮᱭᱟ᱾
ᱦᱩᱸ᱾
ᱟᱨ ᱟᱯᱮ ᱫᱚ᱾
ᱟᱞᱮ ᱫᱚ ᱦᱟᱜ ᱚᱱᱠᱟ᱾ ᱢᱮᱨᱚᱢ ᱵᱷᱤᱰᱤᱠᱜᱤ ᱟᱨ ᱩᱱᱠᱩ ᱥᱤᱢ ᱥᱩᱠᱨᱤ ᱠᱚᱜᱮᱦᱞᱮ ᱟᱹᱥᱩᱞ ᱠᱚᱣᱟ᱾ ᱛᱫᱚ ᱰᱟᱹᱝᱨᱤ ᱫᱚ ᱞᱟᱦᱟ ᱛᱮᱠᱚ ᱛᱟᱦᱮᱸ ᱠᱟᱱᱟ᱾ ᱠᱟᱱᱟ ᱱᱤᱛᱚᱜ ᱫᱚ ᱦᱟᱸᱜᱞᱮ ᱵᱟᱝᱞᱮ ᱟᱹᱥᱩᱞᱮᱫ ᱠᱚᱣᱟ ᱪᱮᱫᱟᱜ ᱛᱮ᱾ ᱱᱮᱛᱟᱨ ᱫᱚ ᱴᱮᱠᱱᱳᱞᱚᱡᱤ ᱡᱩᱜᱽ ᱪᱟᱥᱵᱟᱥ ᱦᱚᱸ᱾ ᱱᱮᱛᱟᱨ ᱢᱟ ᱱᱟᱱᱟ ᱦᱩᱱᱟᱹᱨ ᱴᱨᱟᱠᱴᱟᱨ ᱠᱚ ᱥᱮ ᱪᱟᱥ᱾ ᱨᱮᱱᱟᱜ ᱟᱭᱢᱟ ᱢᱮᱥᱤᱱ ᱠᱚ ᱩᱰᱩᱠ ᱟᱠᱟᱱᱟ ᱚᱱᱟ ᱛᱮᱜᱮ ᱦᱞᱮ ᱪᱟᱥᱮᱫᱼᱟ ᱾ ᱱᱮᱛᱟᱨ ᱫᱚ ᱱᱮᱛᱟᱨ ᱠᱚ ᱦᱚᱲ ᱫᱚ᱾ ᱠᱚᱢ ᱥᱚᱢᱚᱭ ᱨᱮ ᱡᱟᱹᱥᱛᱤ ᱠᱟᱹᱢᱤ ᱠᱚ ᱠᱷᱚᱡᱚᱜ ᱠᱟᱱᱟ᱾
ᱦᱳᱭ ᱦᱳᱭ᱾
ᱟᱨ ᱱᱚᱜᱼᱚᱭ ᱡᱮ ᱴᱷᱤᱠ ᱵᱟᱭ ᱫᱟᱜ ᱮᱫ ᱛᱮ ᱵᱟᱭ ᱫᱟᱜ ᱡᱟᱹᱲᱤᱭ ᱛᱮ᱾ ᱢᱮᱥᱤᱱ ᱛᱮ ᱫᱟᱜ ᱨᱟᱠᱟᱵ ᱠᱟᱛᱮᱜ ᱱᱟᱹᱭ ᱠᱷᱚᱱᱚᱡ ᱛᱚ ᱪᱟᱥ ᱦᱩᱭᱩᱜ ᱠᱟᱱᱟ ᱚᱱᱟ ᱫᱚ ᱡᱩᱚᱫᱤ᱾ ᱱᱟᱦᱮᱞ ᱛᱮᱢ ᱥᱤᱨᱤᱭᱟ ᱛᱚᱵᱮ ᱫᱚᱢᱮ ᱫᱤᱱ ᱞᱟᱜᱟᱜᱼᱟ ᱟᱨᱠᱤ ᱟᱨ ᱚᱱᱟ ᱫᱚ ᱩᱥᱟᱹᱨᱟ ᱦᱩᱭᱩᱜ᱾ ᱠᱟᱱᱟ ᱵᱟᱠᱷᱟᱡ ᱫᱚ ᱦᱚᱸᱜᱼᱚ ᱱᱤᱭᱟᱹ ᱟᱨᱠᱤ᱾
ᱟᱪᱷᱟ ᱛᱟᱦᱚᱞᱮ ᱟᱯᱮ ᱥᱮᱱᱟᱜ ᱟᱯᱮ ᱥᱮᱱᱟᱜ ᱟᱯᱮᱥᱮᱫ ᱨᱮᱱ ᱦᱚᱲ ᱠᱚ ᱡᱟᱦᱟᱸᱭ ᱩᱱᱠᱩ᱾ ᱩᱱᱠᱩᱫᱚ ᱛᱟᱦᱚᱞᱮ ᱴᱮᱠᱴᱟᱨ ᱠᱚᱛᱮ ᱜᱮ ᱠᱚ ᱪᱟᱥ ᱜᱮᱭᱟ ᱠᱚ ᱵᱟᱹᱲᱛᱤ᱾
ᱦᱮᱸ ᱦᱮᱸ ᱟᱞᱮᱮᱥᱮᱫ ᱫᱚ ᱥᱮ ᱟᱞᱮ᱾ ᱟᱛᱳ ᱨᱮᱱ ᱫᱚ ᱵᱮᱥᱤᱨ ᱵᱷᱟᱜᱽ ᱜᱮ ᱚᱱᱟ ᱴᱮᱠᱴᱟᱨ ᱛᱮᱜᱮ ᱦᱟᱸᱜ ᱠᱚ ᱪᱟᱥᱟ ᱜᱟᱹᱭ ᱰᱟᱝᱨᱟ ᱠᱚᱫᱚ ᱦᱟᱸᱜ᱾ ᱞᱟᱦᱟᱛᱮᱠᱚ ᱪᱟᱥ ᱵᱟᱲᱟᱭᱮᱫ ᱠᱟᱱ ᱛᱟᱦᱮᱱᱟ ᱛᱚᱵᱮ ᱱᱮᱛᱟᱨ ᱛᱮᱦᱚᱸ ᱵᱟᱠᱚ ᱪᱟᱥᱮᱫᱫᱟ ᱩᱱᱟᱹᱜ᱾ ᱟᱨᱠᱤ ᱵᱟᱝ ᱠᱚ ᱟᱹᱥᱩᱞᱮᱫ ᱠᱚᱣᱟ᱾
ᱦᱳᱭᱛᱚ ᱵᱟᱠᱷᱟᱱ ᱟᱞᱮ ᱥᱮᱫ ᱨᱮᱱ ᱦᱚᱲ ᱫᱚ ᱱᱮᱛᱟᱨ ᱦᱚᱸ ᱜᱟᱹᱭ ᱰᱟᱝᱨᱟ ᱛᱮᱜᱮ ᱠᱚ ᱪᱟᱥ ᱜᱮᱭᱟ ᱠᱚ᱾ ᱟᱨᱚᱱᱮ ᱴᱮᱠᱴᱟᱨ ᱠᱚᱫᱚ ᱚᱱᱠᱟ ᱫᱚ ᱵᱟᱝ ᱧᱮᱞ ᱧᱟᱢᱚᱜ ᱜᱮᱭᱟ ᱡᱟᱦᱟᱸᱭ᱾ ᱚᱱᱠᱟ ᱵᱟᱨᱦᱮ ᱫᱤᱥ ᱫᱤᱥᱚᱢ ᱠᱚᱨᱮ ᱠᱚ ᱛᱟᱦᱮᱱᱟ ᱥᱩᱫᱷᱩ ᱪᱟᱥ ᱠᱟᱹᱢᱤ ᱥᱩᱢᱟᱹᱭ ᱠᱚ ᱦᱤᱡᱩᱜᱼᱟ ᱥᱩᱫᱩ ᱩᱱᱠᱩ ᱠᱚᱜᱮ ᱴᱮᱠᱴᱟᱨ ᱠᱚᱛᱮ ᱫᱚᱠᱚ ᱪᱟᱥ᱾ ᱱᱤᱭᱟᱹ ᱠᱚ᱾
ᱦᱩ᱾
ᱟᱪᱷᱟ ᱟᱨ᱾ ᱛᱟᱦᱚᱞᱮ ᱟᱯᱮ ᱥᱮᱫ ᱫᱚ ᱵᱩᱨᱩ ᱫᱤᱥᱚᱢ ᱠᱟᱱᱟ ᱥᱮ ᱵᱤᱨ ᱫᱤᱥᱚᱢ ᱥᱮ ᱵᱟᱹᱛ ᱫᱤᱥᱚᱢ?
ᱟᱞᱮ ᱥᱮᱫ ᱫᱚ ᱚᱱᱠᱟᱸ᱾ ᱵᱩᱨᱩ ᱫᱚ ᱵᱟᱹᱱᱩᱜᱼᱟ ᱰᱩᱝᱨᱤ ᱢᱮᱱᱟᱜ ᱠᱟᱫᱟ ᱟᱨ ᱤᱭᱟᱹ, ᱪᱮᱫ ᱠᱚ ᱢᱮᱱᱟᱜᱼᱟ ᱵᱤᱨ ᱢᱮᱱᱟᱜᱼᱟ ᱛᱚ ᱵᱤᱨ ᱫᱚ ᱡᱟᱦᱟᱸ ᱞᱟᱦᱟᱛᱮ ᱛᱟᱦᱮᱸ ᱠᱟᱱᱟ ᱢᱟᱨᱟᱝ ᱥᱮᱬᱟ ᱵᱤᱨ᱾ ᱛᱚᱵᱮ ᱚᱱᱟ ᱠᱷᱚᱱ ᱫᱚ ᱱᱮᱛᱟᱨ ᱫᱚ ᱦᱩᱰᱤᱧ ᱟᱠᱟᱱᱟ ᱪᱮᱫᱟᱜ ᱮᱱᱛᱮ ᱟᱵᱚ ᱱᱤᱛᱚᱜ᱾ ᱢᱟᱹᱱᱢᱤ ᱠᱚᱵᱚᱱ ᱡᱟᱹᱥᱛᱤ ᱤᱫᱤᱜ ᱠᱟᱱᱟ ᱥᱮ᱾ ᱚᱱᱟᱛᱮ ᱚᱲᱟᱜ ᱫᱩᱣᱟᱹᱨ ᱠᱚ ᱵᱮᱱᱟᱣᱮᱫ ᱛᱮ ᱫᱟᱨᱮ ᱠᱚᱠᱚ ᱢᱟᱜ ᱮᱫᱟ ᱥᱮ᱾ ᱡᱚᱢ ᱧᱩ ᱨᱮᱱᱟᱜ ᱪᱟᱹᱦᱤᱫᱟ ᱵᱟᱹᱲᱛᱤ᱾ ᱜᱟᱛᱤᱜ ᱠᱟᱱᱛᱮ ᱠᱷᱮᱛ ᱠᱚᱠᱚ ᱵᱮᱱᱟᱣᱮᱫᱼᱟ ᱥᱮ ᱵᱟᱲᱜᱮ ᱠᱚ ᱵᱮᱱᱟᱣ ᱛᱮ ᱫᱟᱨᱮ ᱠᱚᱠᱚ ᱢᱟᱜ ᱠᱚᱢ ᱠᱟᱜᱼᱟ ᱟᱨᱠᱤ ᱛᱚ ᱟᱯᱮ ᱥᱮᱫ ᱫᱚ ᱢᱮᱱᱟᱜᱥᱮ ᱵᱟᱝ ᱱᱤᱭᱟᱹ ᱠᱚᱫᱚ
ᱟᱞᱮ ᱥᱮᱫ ᱫᱚ ᱢᱮᱱᱟᱜ ᱟᱠᱟᱜᱼᱟ ᱵᱤᱨ ᱫᱚ, ᱢᱟᱱᱮ ᱩᱱᱟᱹᱜ ᱢᱟᱨᱟᱝ ᱫᱚ ᱵᱟᱹᱱᱩᱜ ᱟᱠᱟᱫ ᱨᱮᱦᱚᱸ ᱟᱞᱮ ᱡᱟᱦᱟᱸ ᱞᱟᱹᱠᱛᱤᱭᱟᱱ ᱡᱤᱱᱤᱥ ᱠᱚ ᱧᱟᱢ ᱞᱮᱠᱟ ᱵᱤᱨ ᱫᱚ ᱢᱮᱱᱟᱜ ᱟᱠᱟ ᱜᱮᱭᱟ ᱦᱟᱸᱜ᱾ᱟᱫᱚ ᱧᱮᱞ ᱡᱚᱝ ᱛᱮᱫᱚ ᱢᱟᱨᱟᱝ ᱜᱮᱭᱟ, ᱢᱮᱱᱠᱷᱟᱡ ᱚᱱᱟ ᱫᱚ ᱞᱟᱹᱭ ᱟᱠᱚ ᱡᱮ ᱱᱚᱣᱟ ᱫᱚ ᱩᱱᱟᱹᱜ ᱢᱟᱨᱟᱝ ᱵᱤᱨ ᱫᱚ ᱵᱟᱝ ᱠᱟᱱᱟ᱾ ᱟᱫᱚ ᱟᱞᱮᱭᱟᱜ ᱞᱟᱹᱠᱛᱱᱟᱜ ᱡᱤᱱᱤᱥ ᱫᱚ ᱡᱚᱛᱚ ᱜᱮ ᱚᱱᱟ ᱠᱷᱚᱱ ᱜᱮᱞᱮ ᱧᱟᱢ ᱜᱮᱭᱟ ᱞᱮ᱾
ᱦᱮᱸ ᱛᱚᱵᱮ ᱪᱤᱞᱤ ᱠᱚ ᱡᱤᱵᱽᱼᱡᱤᱭᱟᱹᱞᱤ ᱠᱚᱠᱚ ᱧᱮᱞ ᱛᱤᱭᱳᱜ-ᱚᱜ ᱠᱮᱭᱟ ᱵᱤᱨ ᱠᱚᱨᱮ?
ᱟᱪᱪᱷᱟ, ᱡᱤᱵᱽ-ᱡᱤᱭᱟᱹᱞᱤ ᱚᱸᱰᱮ ᱫᱚ ᱚᱱᱠᱟ ᱢᱟᱨᱟᱝ ᱢᱟᱨᱟᱝ ᱥᱮ ᱵᱚᱛᱚᱨᱟᱱ ᱡᱤᱵᱽ-ᱡᱤᱭᱟᱹᱞᱤ ᱫᱚ ᱦᱟᱸᱜ ᱵᱟᱝᱠᱚ ᱧᱮᱞ ᱧᱟᱢᱚᱜᱼᱟ᱾ ᱡᱮᱞᱮᱠᱟ ᱦᱟᱲᱟᱢ ᱴᱟᱲᱟᱝ ᱠᱚᱦᱚᱸ ᱵᱟᱝ ᱠᱚ ᱧᱮᱞ ᱧᱟᱢᱚᱜ ᱜᱮᱭᱟ ᱟᱨ ᱚᱱᱠᱟ ᱛᱟᱹᱨᱩᱵ ᱠᱚᱦᱚᱸ ᱵᱟᱝ ᱠᱚ ᱧᱮᱞ ᱧᱟᱢᱚᱜ ᱜᱮᱭᱟ, ᱥᱩᱫᱩ ᱠᱩᱞᱟᱹᱭ ᱟᱨ ᱢᱟᱨᱟᱜ ᱚᱱᱠᱟᱱ ᱠᱚ ᱡᱤᱵᱽ-ᱡᱤᱭᱟᱹᱞᱤ ᱜᱮ ᱠᱚ ᱧᱮᱞ ᱧᱟᱢᱚᱜ ᱜᱮᱭᱟ᱾
ᱟᱹᱰᱤ ᱱᱟᱯᱟᱭ ᱠᱟᱛᱷᱟ᱾ ᱟᱞᱮ ᱥᱮᱫ ᱦᱚᱸ ᱡᱟᱦᱟᱸ ᱵᱤᱱ ᱞᱟᱹᱭ ᱠᱮᱜᱼᱟ ᱡᱮ, ᱵᱚᱛᱚᱨᱟᱱ ᱡᱤᱭᱟᱹᱞᱤ ᱱᱩᱠᱩ ᱦᱟᱹᱛᱤ ᱠᱚᱦᱚᱸ ᱵᱟᱝ ᱠᱚ ᱧᱮᱞᱚᱜ ᱜᱮᱭᱟ ᱥᱮ ᱛᱟᱹᱨᱩᱵ ᱠᱚ ᱵᱟᱱᱟ ᱠᱚ ᱱᱩᱠᱩ ᱛᱚ ᱵᱟᱝᱠᱚ ᱧᱮᱞᱚᱜ ᱜᱮᱭᱟ᱾ ᱱᱩᱠᱚ ᱦᱟᱸᱜ ᱠᱩᱞᱟᱹᱭ ᱥᱮ ᱛᱩᱭᱩ ᱟᱨ ᱱᱟᱱᱟ ᱦᱩᱱᱟᱹᱨ ᱪᱮᱸᱬᱮ ᱪᱤᱯᱨᱩ ᱱᱩᱠᱩ ᱠᱚᱜᱮ ᱦᱟᱸᱜ ᱠᱚ ᱧᱮᱞ ᱛᱤᱭᱳᱜᱚᱜᱼᱟ ᱦᱟᱸᱜ᱾
ᱟᱪᱪᱷᱟ ᱟᱪᱪᱷᱟ,
ᱟᱨ ᱛᱚᱵᱮ ᱪᱮᱫ ᱠᱚ ᱡᱚ-ᱵᱤᱞᱤ ᱠᱚᱯᱮ ᱧᱟᱢ ᱜᱮᱭᱟ ᱵᱤᱨ ᱠᱷᱚᱱᱟᱜ?
ᱟᱪᱪᱷᱟ ᱵᱤᱨ ᱠᱷᱚᱱᱟᱜ ᱟᱞᱮ ᱫᱚ ᱦᱟᱸᱜ ᱵᱤᱨ ᱠᱷᱚᱱᱟᱜ ᱫᱚ ᱥᱟᱱᱟᱢ ᱞᱮᱠᱟᱱᱟᱜ ᱡᱚ ᱵᱤᱞᱤ ᱠᱚ ᱜᱮᱞᱮ ᱧᱟᱢ ᱜᱮᱭᱟ᱾ ᱡᱮᱞᱮᱠᱟ ᱛᱮᱨᱮᱞ, ᱛᱟᱨᱚᱵ, ᱵᱷᱩᱸᱰᱨᱩ, ᱢᱮᱞᱮ ᱚᱱᱟ ᱠᱚ ᱥᱟᱱᱟᱢ ᱞᱮᱠᱟᱱᱟᱜ ᱜᱮᱞᱮ ᱧᱟᱢ ᱜᱮᱭᱟᱞᱮ᱾ ᱟᱫᱚ ᱦᱟᱸᱜ ᱚᱱᱠᱟ ᱱᱤᱛᱚᱜ ᱫᱚ ᱦᱟᱸᱜ ᱚᱱᱠᱟ ᱫᱚ ᱢᱟᱱᱮ ᱵᱟᱝ ᱧᱟᱢᱚᱜ ᱠᱟᱱᱟ᱾ ᱠᱟᱨᱚᱱ ᱡᱚᱛᱚ ᱜᱮ ᱯᱚᱭᱥᱟ ᱠᱷᱟᱹᱛᱤᱨ ᱛᱮ ᱢᱟᱲᱟᱝ ᱢᱟᱲᱟᱝ ᱨᱮᱜᱮ ᱡᱚ-ᱵᱤᱞᱤ ᱠᱚ ᱜᱚᱫ ᱪᱟᱵᱟᱟᱜ ᱠᱟᱱᱟ᱾ ᱟᱨ ᱢᱟᱱᱮ ᱚᱱᱠᱟ ᱡᱚᱼ ᱵᱤᱞᱤ, ᱵᱤᱞᱤ ᱠᱟᱛᱮᱜ ᱡᱚᱢ ᱫᱚ ᱵᱟᱝᱞᱮ ᱧᱟᱢᱮᱼᱟ ᱦᱟᱸᱜ ᱠᱷᱟᱡ᱾
ᱟᱪᱪᱷᱟ,
ᱟᱨ ᱟᱯᱮ ᱥᱮᱫ ᱫᱚ ᱪᱮᱫ ᱠᱚ ᱚᱱᱠᱟ ᱡᱚ-ᱵᱤᱞᱤ?
ᱟᱞᱮ ᱥᱮᱫ ᱫᱚ ᱦᱟᱸᱜ ᱱᱚᱜ-ᱚᱭ ᱛᱟᱯ ᱦᱩᱭᱱᱟ ᱟᱨᱠᱤ ᱵᱤᱞᱤ ᱪᱟᱵᱟᱭᱮᱱᱟ᱾ ᱡᱟᱦᱟᱸ ᱵᱟᱹᱨᱩ ᱠᱚ ᱛᱮᱨᱮᱞ ᱠᱚ ᱚᱱᱮᱠ ᱩᱞ ᱠᱚ ᱦᱚᱸᱜ ᱱᱤᱛᱚᱜ ᱜᱮᱞᱮ ᱧᱟᱢᱟ ᱟᱵᱟᱨ ᱦᱚᱸ ᱱᱤᱭᱟᱹ ᱠᱚ᱾
ᱟᱪᱪᱷᱟ, ᱛᱟᱦᱞᱮ ᱱᱤᱭᱟᱹ ᱵᱟᱨ ᱫᱚ ᱦᱟᱸᱜ ᱛᱚ ᱟᱯᱮ ᱥᱮᱫ ᱫᱚ ᱟᱠᱟᱞ ᱠᱮᱭᱟᱭ ᱵᱟᱝ?
ᱦᱳᱭ, ᱦᱳᱭ ᱱᱤᱛᱚᱜ ᱴᱟᱭᱤᱢ ᱢᱮᱱᱟᱜ ᱜᱮᱭᱟ ᱡᱩᱫᱤ ᱠᱚ ᱫᱟᱜᱟ ᱟᱨᱠᱤ ᱛᱚᱵᱮ ᱠᱚ ᱨᱚᱦᱚᱭᱟ᱾
ᱟᱪᱪᱷᱟ, ᱦᱳᱭ ᱦᱳᱭ ᱱᱤᱛᱳ ᱴᱟᱭᱤᱢ ᱫᱚ ᱢᱮᱱᱟᱜ ᱟᱠᱟᱜ ᱜᱮᱭᱟ ᱟᱪᱪᱷᱟ ᱛᱟᱦᱞᱮ᱾ ᱞᱟᱹᱭ ᱫᱟᱹᱞᱤᱧ ᱡᱮ ᱟᱯᱮ ᱥᱮᱫ ᱡᱟᱦᱟᱸ ᱟᱛᱳ ᱴᱚᱞᱟ ᱨᱮᱱ ᱦᱚᱲ ᱢᱟᱱᱮ ᱩᱱᱠᱩ ᱫᱚ ᱢᱟᱱᱮ ᱪᱮᱫ ᱫᱟᱜ ᱠᱚ ᱧᱩᱭ ᱜᱮᱭᱟ ᱠᱚᱞ ᱫᱟᱜ ᱥᱮ ᱠᱩᱧ ᱫᱟᱜ?
ᱦᱮᱸᱟᱞᱮ ᱟᱹᱛᱩ ᱨᱮᱫᱚ ᱛᱚ ᱠᱩᱧ ᱫᱟᱜ ᱜᱮᱠᱚ ᱧᱩᱭᱟ ᱫᱚ ᱯᱨᱟᱭ ᱜᱤ᱾ ᱠᱩᱧ ᱢᱮᱱᱟᱜ ᱛᱟᱠᱚᱣᱟ ᱥᱮ ᱵᱟᱨᱭᱟᱲᱟᱜᱠᱟ ᱠᱚ᱾ ᱟᱯᱮ ᱥᱮᱫ ᱫᱚ?
ᱟᱪᱪᱷᱟ᱾ ᱟᱞᱮ ᱥᱮᱫ ᱫᱚ ᱦᱟᱸᱜ ᱠᱚᱞ ᱫᱟᱜ ᱜᱮᱠᱚ ᱧᱩᱭ ᱜᱮᱭᱟ ᱦᱟᱸᱜ ᱧᱩ ᱞᱟᱹᱜᱤᱫ ᱫᱚ ᱟᱨᱼᱼ ᱵᱟᱥᱟᱝ ᱞᱟᱹᱜᱤᱫ ᱫᱚ ᱦᱟᱸᱜ ᱠᱩᱧ ᱫᱟᱜ ᱜᱮᱠᱚ ᱵᱟᱥᱟᱝ ᱜᱮᱭᱟ᱾ ᱡᱟᱦᱟᱸ ᱫᱚ ᱢᱟᱱᱮ ᱫᱟᱠᱟ ᱤᱥᱤᱱ ᱞᱟᱹᱜᱤᱫᱼᱼ ᱦᱮᱞᱳᱼᱼ
ᱟᱪᱪᱷᱟ, ᱦᱮᱸ ᱟᱸᱡᱚᱢᱚᱜ ᱠᱟᱱᱟ ᱞᱟᱹᱭ ᱵᱤᱱ?
ᱞᱟᱹᱭ ᱫᱟᱹᱞᱤᱧ ᱡᱮ, ᱮ ᱟᱯᱮ ᱥᱮᱱᱟᱜ ᱡᱟᱦᱟᱸ ᱟᱛᱩ ᱴᱚᱞᱟ ᱨᱮᱭᱟᱜ ᱦᱚᱨ ᱰᱟᱦᱟᱨ ᱠᱚᱫᱚ ᱚᱠᱟᱞᱮᱠᱟ ᱚᱱᱟ ᱫᱚᱼᱼ ᱯᱤᱪ ᱜᱤᱭᱟᱹ ᱥᱮ ᱰᱷᱟᱞᱟᱭ ᱟᱠᱟᱟᱜᱼᱟ ᱠᱚ?
ᱟᱞᱮ ᱥᱮᱱᱟᱜ ᱫᱚ ᱦᱟᱸᱜ ᱟᱹᱛᱩ ᱰᱚᱦᱟᱨ ᱫᱚᱼᱼ ᱟᱞᱮ ᱫᱚ ᱵᱟᱨ ᱴᱚᱞᱟ ᱟᱞᱮ ᱥᱮ ᱡᱟᱦᱟᱸ ᱟᱞᱮ ᱟᱞᱮ ᱴᱚᱞᱟ ᱫᱚ ᱯᱤᱪ ᱜᱤᱭᱟ ᱟᱵᱟᱨ ᱢᱤᱫᱴᱮᱜᱼᱼ ᱨᱳᱰ ᱴᱚᱞᱟ ᱠᱚ ᱢᱮᱛᱟᱜᱼᱟ ᱛᱚ ᱚᱱᱟᱫᱚ ᱨᱳᱰᱼᱼ ᱠᱟᱱᱟ ᱚᱱᱠᱟ ᱛᱮᱫᱚ ᱵᱟᱹᱥ ᱠᱚ ᱪᱟᱞᱟᱜ ᱦᱤᱡᱩᱜᱼᱟ᱾
ᱟᱪᱪᱷᱟ ᱟᱪᱪᱷᱟ ᱢᱮᱱ ᱨᱳᱰ ᱠᱟᱱᱟ ᱵᱟᱝ?
ᱦᱳᱭ ᱦᱳᱭ ᱟᱯᱮ ᱥᱮᱜ ᱫᱚ?
ᱟᱪᱪᱷᱟ ᱟᱞᱮ ᱥᱮᱜ ᱦᱚᱸ ᱚᱝᱠᱟ ᱢᱟᱱᱮᱼᱼ ᱞᱟᱦᱟ ᱨᱮᱫᱚ ᱦᱟᱸᱜ ᱰᱷᱟᱞᱟᱭ ᱜᱮ ᱛᱟᱦᱮᱸ ᱠᱟᱱᱟ ᱟᱫᱚ ᱦᱟᱸᱜ ᱱᱮᱛᱟᱨ ᱫᱚ ᱯᱤᱪ ᱨᱳᱰ ᱠᱚ ᱵᱮᱱᱟᱣ ᱠᱟᱜᱟ ᱡᱟᱦᱟᱸ ᱫᱚ ᱚᱱᱟ ᱢᱮᱱ ᱨᱳᱰ᱾ ᱢᱮᱱᱨᱳᱰ ᱠᱚ ᱵᱮᱱᱟᱣ ᱠᱟᱜᱼᱟ ᱦᱟᱸᱜ ᱫᱚ᱾ ᱟᱪᱪᱷᱟ ᱟᱨ ᱞᱟᱹᱭ ᱫᱚᱞᱤᱧ ᱡᱮᱼᱼ ᱟᱯᱮᱥᱮᱱᱟᱜ ᱡᱟᱦᱟᱸ ᱚᱲᱟᱜ ᱫᱩᱣᱟᱹᱨ ᱚᱱᱟ ᱠᱚᱫᱚ ᱚᱠᱟᱞᱮᱠᱟᱱᱟᱜ ᱧᱮᱞ ᱧᱟᱢᱚᱜᱼᱟ ᱚᱱᱟ ᱫᱚ ᱦᱟᱥᱟ ᱨᱮᱭᱟᱜ ᱵᱟᱹᱲᱛᱤᱼᱼ ᱛᱮ ᱧᱮᱞᱚᱜᱼᱟ ᱥᱮ ᱚᱱᱠᱟ ᱢᱟᱱᱮ ᱥᱤᱢᱮᱱᱴ ᱨᱮᱭᱟᱜ ᱵᱟᱹᱲᱛᱤ ᱧᱮᱞ ᱧᱟᱢᱚᱜ ᱜᱮᱭᱟ?
ᱟᱹᱰᱤ ᱱᱟᱯᱟᱭ ᱠᱩᱠᱞᱤᱢ ᱫᱚᱦᱚ ᱠᱟᱜᱼᱟ ᱡᱮ ᱟᱞᱮ ᱥᱮᱱᱟᱜ ᱚᱲᱟᱜ ᱫᱩᱣᱟᱹᱨ ᱵᱟᱲᱟᱭ ᱥᱟᱱᱟᱢ ᱠᱟᱱᱟᱼᱼ ᱟᱞᱮ ᱥᱮᱱᱟᱜ ᱞᱟᱹᱭ ᱞᱮᱠᱷᱟᱱ ᱫᱚ ᱟᱞᱮ ᱫᱚᱼᱼ ᱦᱟᱥᱚᱜ ᱚᱲᱟᱜ ᱜᱮ ᱵᱮᱥᱤ ᱫᱚ ᱧᱮᱞᱚᱜ ᱜᱮᱭᱟ ᱟᱞᱮ ᱥᱮᱫ ᱫᱚ ᱛᱚᱵᱮ ᱡᱟᱦᱟᱸ ᱞᱟᱦᱟᱛᱮᱼᱼ ᱵᱩᱥᱩᱵ ᱚᱲᱟᱜ ᱠᱷᱚᱱ ᱫᱚ ᱵᱚᱫᱚᱞ ᱠᱟᱛᱮ ᱧᱤᱛᱟᱨ ᱫᱚ ᱴᱤᱱ ᱠᱚᱛᱮ ᱞᱮ ᱠᱚ ᱚᱲᱟᱜ ᱠᱟᱜᱼᱟ᱾ ᱟ ᱯᱟᱠᱟ ᱚᱲᱟᱜ ᱫᱚ ᱦᱟᱸᱜ ᱟᱹᱰᱤ ᱠᱚᱢ ᱜᱤ ᱧᱮᱞᱚᱜ ᱜᱤᱭᱟ᱾ ᱟᱯᱮᱥᱮᱜᱼᱼ
ᱟᱪᱪᱷᱟ ᱟᱪᱪᱷᱟ ᱟᱞᱮ ᱥᱮᱜ ᱦᱚᱸ ᱚᱝᱠᱟ ᱜᱮ ᱦᱟᱥᱟ ᱚᱲᱟᱜ ᱜᱮ ᱵᱟᱹᱲᱛᱤᱼᱼ ᱛᱮᱫᱚ ᱧᱮᱞ ᱧᱟᱢᱚᱜᱼᱟ ᱟᱫᱚ ᱦᱟᱸᱜ ᱯᱟᱠᱟ ᱚᱲᱟᱜ ᱫᱚ ᱦᱟᱸᱜ ᱩᱱᱟᱹ ᱵᱟ ᱩᱱᱟᱹᱜ ᱫᱚ ᱵᱟᱝ ᱧᱮᱞ ᱧᱟᱢᱚᱜᱼᱟ ᱟᱫᱚᱼᱼ ᱱᱮᱛᱟᱨ ᱫᱚᱛᱚ ᱦᱟᱸᱜ ᱚᱱᱮ ᱤᱱᱴᱟ ᱵᱟᱥ ᱠᱚᱠᱚ ᱧᱟᱢ ᱟᱠᱟᱫᱟᱼᱟ ᱟᱫᱚᱼᱼ ᱦᱟᱥᱟ ᱚᱲᱟᱜ ᱥᱟᱶ ᱥᱟᱶᱛᱮ ᱯᱨᱚᱛᱮᱠᱴᱤ ᱚᱲᱟᱜ ᱨᱮᱜᱮ ᱚᱱᱮ ᱚᱱᱠᱟ ᱤᱴᱟᱹ ᱚᱲᱟᱜ ᱦᱚᱸ ᱧᱮᱞ ᱧᱟᱢᱚᱜ ᱜᱮᱼᱼ ᱜᱮᱭᱟ᱾
ᱦᱩᱸ᱾ ᱟᱞᱮᱥᱮᱜ ᱦᱚᱸ ᱧᱟᱢ ᱫᱩᱠᱩ ᱧᱟᱢ ᱠᱟᱜᱟ ᱛᱚ ᱟᱹᱰᱤ ᱠᱚᱢ ᱦᱚᱲ ᱠᱩ ᱧᱟᱢ ᱠᱟᱫᱟ᱾
ᱟᱪᱪᱷᱟ ᱟᱪᱪᱷᱟ ᱟᱪᱪᱷᱟ᱾ ᱦᱮᱸ ᱛᱳ ᱮᱸ ᱛᱟᱦᱞᱮᱼᱼ ᱟᱯᱮᱥᱮᱫ ᱫᱚ ᱢᱟᱱᱮ ᱟᱛᱳ ᱴᱚᱞᱟ ᱠᱚᱨᱮ ᱚᱱᱠᱟ ᱮ ᱢᱟᱱᱮᱼᱼ ᱵᱟᱸᱫᱷ ᱠᱚᱥᱮ ᱥᱮ ᱰᱚᱵᱷᱟᱜ ᱠᱚᱫᱚ ᱚᱱᱠᱟ ᱥᱟᱱᱟᱢ ᱦᱚᱲᱟᱜ ᱜᱮ ᱢᱮᱱᱟᱜ ᱠᱟᱜᱼᱟ ᱥᱮ ᱚᱱᱟ ᱫᱚᱼᱼ ᱥᱟᱱᱟᱢ ᱦᱚᱲᱟᱜ ᱫᱚ ᱵᱟᱝ ᱵᱟᱹᱱᱩᱜ ᱠᱟᱟᱜᱼᱟ ᱢᱤᱫᱼᱼ
ᱵᱟᱹᱱᱩᱜ ᱠᱟᱜ-ᱟ ᱦᱟᱸᱜᱼᱼ ᱵᱟᱹᱱᱩᱜ ᱠᱟᱜᱼᱟ ᱦᱟᱸᱜ ᱡᱟᱦᱟᱸ ᱟᱢ ᱵᱟᱸᱫ ᱠᱚ ᱵᱟᱲᱟᱭ ᱥᱟᱱᱟᱭᱮᱫ ᱢᱮᱭᱟ ᱛᱚᱵᱮ ᱟᱞᱮ ᱥᱮᱫ ᱫᱚ ᱦᱟᱸᱜᱼᱼ ᱵᱟᱹᱱᱩᱜ ᱠᱟᱫᱟ ᱟᱨᱠᱤ ᱚᱱᱠᱟ ᱫᱚ ᱡᱚᱛᱚ ᱦᱚᱲᱟᱜ ᱚᱲᱟᱜᱼᱼ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱟᱹᱵᱤᱱ ᱥᱟᱶᱛᱮ ᱜᱟᱞᱢᱟᱨᱟᱣ ᱠᱟᱛᱮᱜᱼᱼ ᱱᱟᱯᱟᱭ ᱛᱮ ᱛᱟᱦᱮᱱ ᱵᱮᱱ ᱚᱠᱛᱚ ᱦᱚᱸ ᱪᱟᱵᱟ ᱦᱮᱡ ᱮᱱᱟ ᱫᱚᱦᱚᱭᱮᱜᱼᱟ ᱞᱤᱧ᱾
ᱦᱳᱭ ᱦᱳᱭ ᱢᱟ ᱮᱱᱠᱷᱟᱡ ᱥᱟᱹᱜᱩᱱᱼᱼ